ᱦᱮᱞᱳ ᱦᱮᱸ ᱜᱚᱢᱠᱮ ᱟᱸᱡᱚᱢ ᱮᱫᱟ ᱵᱤᱱ ᱦᱮᱸ ᱡᱚᱦᱟᱨ ᱜᱮ
ᱦᱮᱸ ᱢᱟ ᱩᱸ
ᱟᱪᱪᱷᱟ, ᱛᱟᱦᱚᱞᱮ ᱱᱤᱛ ᱫᱚ ᱚᱠᱟᱨᱮ ᱚᱲᱟᱜ ᱨᱮᱜᱮ?
ᱦᱮᱸ ᱚᱲᱟᱜ ᱨᱮᱜᱮ
ᱟᱪᱪᱷᱟ, ᱟᱪᱪᱷᱟ, ᱟᱪᱪᱷᱟ ᱮ ᱡᱚᱢ ᱧᱩ ᱠᱚᱫᱚ ᱦᱚ ᱥᱟᱹᱛ ᱮᱱᱟ ᱥᱮ ᱪᱮᱫ ᱞᱮᱠᱟ ᱟᱹᱣᱨᱤ?
ᱟᱹᱣᱨᱤ ᱦᱩᱭᱩᱜᱼᱟ ᱦᱟᱸᱜ, ᱱᱤᱛᱚᱝ ᱵᱟᱥᱠᱮ ᱟ. ᱜᱩ ᱦᱩᱭᱩᱜᱼᱟ ᱵᱟᱥᱠᱮᱭᱟ ᱠᱚ ᱢᱮᱱ ᱦᱩᱭᱩᱜ ᱠᱟᱱ ᱛᱟᱦᱮᱸᱫ ᱟᱫᱚ ᱡᱮᱦᱮᱛᱩ ᱚᱱᱮ ᱚᱱᱞᱟᱭᱤᱱ ᱨᱮᱵᱮᱱ ᱦᱮᱡ ᱮᱱᱛᱮ, ᱨᱚᱯᱚᱲ ᱦᱩᱭ ᱞᱮᱱᱜᱮ ᱤᱱᱟᱹ ᱛᱟᱭᱚᱢ ᱡᱚᱢ ᱦᱩᱭᱩᱜᱼᱟ ᱪᱮᱫᱟᱜ ᱥᱮ ᱥᱚᱵ ᱥᱚᱢᱚᱭ ᱢᱟ ᱡᱚᱛᱚ ᱠᱚ ᱮᱵᱮᱞᱮᱵᱮᱞ ᱵᱟᱝ ᱠᱚ ᱛᱟᱦᱮᱱᱟ ᱾ ᱡᱟᱦᱟᱸᱭ ᱡᱟᱦᱟᱸ ᱛᱤ ᱨᱮ ᱚᱠᱛᱚ ᱮᱢᱚᱜ᱾ ᱩᱱ ᱨᱮᱜᱮ ᱨᱚᱯᱚᱲ ᱦᱩᱭᱩᱜᱼᱟ ᱾ᱵᱟᱝ ᱠᱷᱟᱱ ᱫᱚ ᱱᱤᱛᱚᱝ ᱵᱟᱹᱥᱭᱟᱹᱢᱚᱜ ᱢᱮᱱ ᱦᱩᱭᱩᱜ ᱠᱟᱱ ᱛᱟᱦᱮᱸᱫ᱾
ᱟᱪᱪᱷᱟ, ᱟᱪᱪᱷᱟ, ᱟᱪᱪᱷᱟ
ᱛᱟᱨᱯᱚᱨᱮ ᱢᱟ ᱪᱮᱫ ᱥᱟᱛᱟᱢ ᱠᱚ ᱢᱮᱱᱟᱜᱼᱟ ᱪᱮᱞᱠᱟᱱᱟᱜ?
ᱛᱟᱦᱚᱞᱮ ᱪᱮᱫ ᱞᱮᱠᱟᱭ ᱥᱤᱛᱩᱝ ᱮᱫᱟ ᱟᱹᱵᱤᱱᱟᱜ ᱚᱱᱛᱮ ᱫᱚ ᱫᱤᱥᱚᱢ ᱥᱮᱫ ᱫᱚ?
ᱥᱤᱛᱩᱝ ᱫᱚ ᱵᱷᱟᱜᱤ ᱜᱮ ᱥᱤᱛᱩᱝ ᱮᱫᱟ, ᱥᱤᱛᱩᱝ ᱫᱚ ᱟᱨᱦᱚᱸ ᱢᱮᱱ ᱦᱩᱭᱩᱜᱼᱟ ᱦᱚᱞᱟ ᱢᱟᱫᱷᱮᱨ ᱯᱩᱨᱟᱹ ᱥᱮᱨᱢᱟ ᱫᱟᱜ ᱡᱟᱹᱲᱤ ᱦᱩᱭᱱᱟ ᱛᱮᱦᱮᱸᱧ ᱟᱨ ᱦᱚᱸ ᱜᱩᱢᱳᱲᱫᱟᱭ ᱥᱮᱛᱟᱜ ᱵᱮᱲᱟ ᱨᱟᱠᱟᱵ ᱥᱟᱶ ᱥᱟᱶᱛᱮ ᱚᱱᱟ ᱞᱚᱞᱚ ᱠᱟᱱᱟ ᱫᱚᱢᱮ᱾
ᱛᱮᱫ ᱥᱟᱦᱟᱣ ᱜᱮ ᱵᱟᱝ ᱥᱟᱦᱟᱜ ᱠᱟᱱᱟ᱾
ᱟᱪᱪᱷᱟ ᱟᱪᱪᱷᱟ, ᱦᱚᱞᱟᱱᱚᱜ ᱚᱱᱛᱮ ᱟᱯᱮ ᱚᱱᱟ ᱫᱤᱥᱚᱢ ᱥᱮᱫ ᱫᱚᱭ ᱫᱟᱜ ᱞᱮᱫᱟ ᱥᱮ ᱪᱮᱫ?
ᱦᱚᱞᱟᱻᱟᱻᱟᱻᱟ ᱵᱟᱭ ᱫᱟᱜ ᱞᱮᱫᱟ ᱚᱱᱠᱟ ᱴᱟᱠ ᱴᱩᱠ ᱮ ᱫᱟᱜ ᱞᱮᱫᱟ ᱢᱤᱫ ᱵᱟᱨ ᱴᱷᱚᱯ ᱚᱱᱠᱟ ᱛᱮᱢᱚᱱ ᱮᱠᱴᱟ ᱫᱚ ᱵᱟᱝ ᱧᱩᱨ ᱟᱠᱟᱱᱟ᱾
ᱡᱟᱦᱟᱸ ᱞᱮᱠᱟ ᱫᱟᱜ ᱦᱩᱭᱩᱜ ᱨᱮᱱᱟᱜ ᱠᱟᱛᱷᱟ ᱠᱟᱛᱷᱟ ᱛᱟᱦᱮᱸ ᱠᱟᱱᱟ ᱚᱱᱠᱟ ᱫᱚ ᱵᱟᱝ ᱧᱩᱨ ᱟᱠᱟᱱᱟ᱾
ᱟᱫᱚ ᱦᱚᱸᱜᱼᱚᱭ ᱛᱚ ᱥᱤᱛᱩᱝ ᱫᱤᱱ ᱦᱚᱸ ᱧᱩᱨᱦᱟᱹ ᱠᱟᱱᱟ ᱟᱨ ᱚᱱᱟ ᱯᱚᱨᱮ ᱱᱚᱜᱼᱚᱭ ᱵᱚᱨᱥᱟ ᱦᱚᱸ ᱦᱤᱡᱩᱜ ᱞᱟᱹᱜᱤᱫᱚᱜ ᱠᱟᱱᱟ ᱛᱟᱨ ᱛᱚᱞᱮ ᱠᱷᱮᱛ ᱠᱚ ᱪᱮᱫ ᱞᱮᱠᱟ ᱛᱚᱞᱟ ᱠᱷᱮᱛ ᱠᱚ᱾ ᱦᱳ ᱪᱮᱫ ᱞᱮᱠᱟ ᱥᱤ ᱠᱚ ᱦᱩᱭ ᱟᱠᱟᱱᱟ ᱥᱮ ᱪᱮᱫ ᱞᱮᱠᱟ ᱜᱤᱰᱤ ᱠᱟᱫᱟ ᱯᱮ ᱥᱮ ᱟᱹᱣᱨᱤ?
ᱚᱠᱟ ᱞᱮᱠᱟ ᱫᱚ ᱟᱹᱣᱨᱤ ᱦᱩᱭᱩᱜᱼᱟ ᱢᱮᱱ ᱦᱩᱭᱩᱜ ᱠᱟᱱᱟ ᱦᱟᱸᱜ᱾ ᱥᱤ ᱞᱟᱹᱜᱤᱫ ᱱᱚᱣᱟ ᱢᱟᱲᱟᱝ ᱛᱮ ᱦᱟᱱᱟ ᱢᱤᱫ ᱪᱟᱸᱫᱚ ᱢᱟᱲᱟᱝ ᱜᱟᱱ ᱥᱮᱨᱢᱟ ᱫᱟᱜ ᱡᱟᱹᱲᱤ ᱦᱩᱭ ᱮᱱᱟ ᱩᱱ ᱨᱮ ᱛᱟᱠ ᱥᱤ ᱠᱟᱛᱮᱫ ᱡᱩᱛ ᱦᱩᱭᱩᱜᱼᱟ ᱛᱟᱨᱯᱚᱨᱮ ᱨᱚᱯᱷᱚᱨ ᱠᱚ ᱠᱚᱨᱟᱣ ᱦᱩᱭᱩᱜᱼᱟ᱾
ᱟᱪᱪᱷᱟ ᱟᱪᱪᱷᱟ, ᱫᱤᱥᱚᱢ ᱫᱚ ᱚᱠᱟ ᱞᱮᱠᱟᱱ ᱫᱤᱥᱚᱢ ᱠᱟᱱ ᱛᱟᱯᱮᱭᱟ ᱱᱚᱣᱟ ᱚ ᱵᱩᱨᱩ ᱫᱤᱥᱚᱢ ᱥᱮ ᱵᱤᱨ ᱫᱤᱥᱚᱢ ᱥᱮ ᱪᱮᱫ ᱞᱮᱠᱟᱜ ᱟ ᱚᱱᱛᱮ ᱱᱟᱢᱟᱞ ᱫᱤᱥᱚᱢ?
ᱵᱟᱝ ᱱᱚᱣᱟ ᱥᱩᱨ ᱨᱮ ᱡᱚᱫᱤᱭᱳ ᱫᱚᱞᱢᱟ ᱵᱩᱨᱩ ᱟᱨ ᱟᱡᱚᱫᱤᱭᱟᱹ ᱢᱮᱱᱟᱜᱼᱟ ᱛᱚ ᱚᱱᱠᱟ ᱞᱮᱠᱟ ᱫᱚ ᱟᱞᱮ ᱫᱚ ᱴᱟᱺᱰᱤ ᱴᱤᱠᱚᱨ ᱨᱮᱜᱮ ᱢᱮᱱᱟᱜ ᱞᱮᱭᱟ ᱚᱱᱠᱟ ᱞᱮᱠᱟ ᱫᱚ ᱵᱤᱨᱵᱩᱨᱩ ᱫᱚ ᱵᱟᱹᱱᱩᱜᱼᱟ, ᱵᱤᱨ ᱵᱤᱨ ᱠᱚᱫᱚ ᱢᱮᱱᱟᱜᱼᱟ ᱢᱤᱫᱴᱟᱝ ᱵᱟᱨᱭᱟ ᱛᱚ ᱚᱱᱟ ᱠᱚᱦᱚᱸ ᱥᱟᱦᱟᱱ ᱥᱮᱸᱜᱮᱞ ᱵᱟᱠᱷᱨᱟ ᱢᱟ ᱯᱷᱟᱭᱫᱟᱝ ᱮᱫᱟ ᱠᱚ᱾
ᱟᱪᱪᱷᱟ ᱟᱪᱪᱷᱟ
ᱟᱫᱚ ᱚᱱᱠᱟ ᱞᱮᱠᱟ ᱫᱚ ᱥᱩᱵᱤᱫᱷᱟ ᱫᱚ ᱵᱟᱹᱱᱩᱜᱼᱟ ᱛᱚ ᱚᱱᱠᱟᱜᱮ ᱥᱟᱺᱜᱤᱧ ᱥᱮᱱ ᱥᱟᱦᱟᱱ ᱥᱮᱸᱜᱮᱞ ᱞᱟᱹᱜᱤᱫ ᱪᱟᱞᱟᱜ ᱦᱩᱭᱩᱜᱼᱟ ᱟᱜᱩ
ᱟᱪᱪᱷᱟ ᱟᱪᱪᱷᱟ, ᱱᱤᱭᱟᱹ ᱫᱷᱚᱨᱚᱱ ᱨᱮᱫᱚ ᱪᱮᱫ ᱞᱮᱠᱟ? ᱡᱟᱸ ᱡᱟᱸ ᱡᱟᱦᱟᱱᱟᱜ ᱠᱚ ᱵᱟᱜ᱾ ᱯᱮ ᱪᱟᱥ ᱟᱠᱟᱫᱟ ᱥᱮ ᱚᱱᱠᱟ ᱫᱚ ᱱᱚᱣᱟ ᱫᱷᱚᱨᱚᱱ ᱨᱮᱫᱚ ᱚᱱᱛᱮᱫ ᱫᱚ ᱵᱟᱠᱚ ᱪᱟᱥ ᱜᱮᱭᱟ
ᱵᱟᱝ ᱚᱱᱠᱟ ᱦᱩᱰᱤᱧ ᱦᱩᱰᱤᱧ ᱪᱮᱠ ᱰᱮᱢ ᱠᱚ ᱢᱮᱱᱟᱜ-ᱟ ᱚᱱᱟ ᱠᱚᱨᱮ ᱜᱮ ᱫᱟᱜ ᱟᱨ ᱵᱟᱝᱠᱷᱟᱱ ᱫᱟᱜ ᱨᱮᱱᱟᱜ ᱦᱚᱸ ᱫᱚᱢᱮ ᱟᱱᱟᱴ ᱢᱮᱱᱟᱜᱼᱟ ᱚᱱᱟ ᱟᱱᱟᱴ ᱠᱷᱟᱹᱛᱤᱨ ᱜᱮ ᱵᱟᱝ ᱦᱩᱭ ᱟᱠᱟᱱᱟ᱾ ᱥᱮᱛᱟᱜ ᱥᱮᱨᱢᱟ ᱩᱰᱤ ᱫᱤᱱ ᱦᱚᱞᱠᱟᱞᱚᱢ ᱫᱚ ᱡᱟᱦᱟᱸᱭ ᱠᱚᱫᱚ ᱡᱟᱦᱟᱸ ᱞᱮᱠᱟ ᱠᱚ᱾ ᱨᱚᱦᱚᱭ ᱜᱮᱭᱟ ᱢᱮᱱᱠᱷᱟᱱ ᱟᱞᱮ ᱫᱚ ᱚᱱᱮ ᱚᱱᱟ ᱫᱟᱜ ᱠᱚᱨᱮᱱᱟᱜ ᱚᱱᱟᱴ ᱠᱷᱟᱹᱛᱤᱨ ᱜᱮ ᱵᱟᱝ ᱠᱚᱨᱟᱣ ᱦᱩᱭ ᱟᱠᱟᱱᱟ ᱵᱤᱥᱮᱥ ᱠᱚᱨᱮ ᱚᱱᱟ ᱦᱩᱲᱩ ᱪᱮᱛᱟᱱ ᱨᱮᱜᱮ ᱱᱤᱨᱵᱷᱚᱨ᱾ ᱠᱟᱛᱮᱫ ᱱᱚᱛᱮ ᱫᱚᱞᱮ ᱛᱟᱸᱦᱮᱱᱟ ᱛᱟᱨᱯᱚᱨᱮ ᱚᱱᱠᱟ ᱞᱮᱠᱟ ᱠᱟᱹᱢᱤ ᱠᱟᱹᱥᱱᱤ ᱫᱚ ᱱᱟᱞᱦᱟ ᱛᱩᱢᱟᱹᱞ ᱥᱩᱨ ᱥᱩᱯᱩᱨ ᱠᱚᱨᱮ ᱚᱱᱠᱟ ᱞᱮᱠᱟ ᱮ ᱥᱤ ᱮᱞ ᱯᱟᱣᱟᱨ ᱯᱨᱚᱡᱮᱠᱴ, ᱯᱟᱣᱟᱨ ᱯᱞᱟᱱᱴ ᱚᱱᱠᱟ ᱞᱮᱠᱟ ᱞᱟᱹᱴᱩ ᱞᱟᱹᱴᱩ ᱥᱟᱭᱤᱴ ᱠᱚ ᱢᱮᱱᱟᱜᱼᱟ ᱚᱱᱟ ᱠᱚᱨᱮ ᱡᱟᱦᱟᱸ ᱛᱤᱱᱟᱹᱜ ᱜᱮ ᱠᱟᱹᱢᱤ ᱠᱟᱹᱥᱱᱤ ᱞᱟᱹᱜᱤᱫ ᱱᱚᱣᱟ ᱦᱚᱲ ᱠᱚᱠᱚ ᱥᱮᱱᱚᱜᱼᱟ ᱡᱟᱦᱟᱸ ᱛᱤᱱᱟᱹᱜ ᱜᱮ ᱢᱮᱱᱟᱜ ᱠᱚᱣᱟ ᱚᱱᱠᱟ ᱞᱮᱠᱟ ᱮᱥᱯᱮᱥᱟᱞ ᱫᱚ ᱫᱟᱜ ᱥᱮᱨᱢᱟ ᱫᱟᱜ ᱡᱟᱹᱲᱤ ᱠᱚ ᱢᱚᱸᱡᱽ ᱦᱩᱭ ᱞᱮᱱᱠᱷᱟᱱ ᱫᱚ ᱤᱭᱟᱹ ᱦᱩᱭᱩᱜ ᱜᱮᱭᱟ ᱚᱱᱠᱟ ᱟᱱᱟᱡᱽ ᱠᱚ ᱟᱨ ᱠᱚ ᱡᱚᱛᱚ ᱞᱮ ᱠᱚᱨᱟᱣ ᱜᱮᱭᱟ᱾ ᱛᱚ ᱚᱱᱠᱟ ᱞᱮᱠᱟ᱾ ᱥᱮᱨᱢᱟ ᱫᱟᱜ ᱡᱟᱹᱲᱤ ᱱᱟᱯᱟᱭ ᱵᱟᱝ ᱦᱩᱭᱩᱜᱼᱟ ᱚᱱᱟ ᱠᱷᱟᱹᱛᱤᱨ ᱮᱠᱴᱩ ᱥᱚᱢᱚᱭᱥᱟ
ᱟᱞᱮ ᱱᱚᱣᱟ ᱫᱤᱥᱚᱢ ᱦᱚᱸ ᱚᱱᱠᱟᱜᱮ ᱫᱟᱜ ᱜᱮ ᱵᱟᱭ ᱫᱟᱜ ᱟᱞᱮ ᱠᱟᱱᱟ ᱟᱫᱚ᱾ ᱚᱱᱟ ᱡᱩᱫᱤᱭᱳ ᱠᱟᱹᱴᱤᱡ ᱚᱱᱟ ᱞᱟᱦᱟᱭ ᱫᱟᱜ ᱞᱮᱫᱟ ᱮ ᱛᱚᱞᱟ ᱵᱟᱹᱫᱽ ᱠᱚᱫᱚ᱾ ᱮᱸ ᱥᱤ ᱦᱩᱭ ᱠᱟᱱᱟ ᱟᱫᱚ ᱟᱨ ᱢᱤᱫ ᱫᱷᱟᱣ ᱜᱟᱱ ᱫᱟᱜ ᱛᱟᱺᱜᱤ ᱦᱩᱭᱩᱜ ᱠᱟᱱᱟ᱾ ᱫᱟᱜ ᱵᱟᱭ ᱫᱟᱜ ᱫᱟ ᱟᱨ ᱡᱟᱦᱟᱸ ᱫᱟᱜ ᱞᱮᱠᱷᱟᱱ ᱚᱱᱟ ᱛᱚᱞᱟ ᱠᱚᱦᱚᱸ ᱜᱤᱲᱤ ᱦᱩᱭ ᱠᱚᱚᱜ-ᱟ᱾
ᱦᱮᱸ ᱫᱟᱜ ᱵᱟᱭ ᱫᱟᱜ ᱞᱮᱠᱷᱟᱱ ᱡᱮᱵᱽ ᱵᱟᱭ ᱧᱟᱢ ᱞᱮᱠᱷᱟᱱ ᱚᱱᱟ ᱦᱚᱸ ᱵᱟᱝ ᱦᱩᱭᱩᱜ ᱟᱛᱚ ᱦᱟᱸᱜ
ᱦᱳᱭ ᱦᱳᱭ ᱟᱨ ᱵᱟᱝᱠᱷᱟᱱ ᱫᱚ ᱡᱟᱦᱟᱸᱞᱮᱠᱟ ᱩᱱᱟᱱᱱᱚ ᱵᱚᱪᱷᱚᱨ ᱞᱮ ᱛᱚᱞᱟᱞ ᱞᱮ ᱜᱤᱰᱤᱭᱟ ᱚᱱᱟ ᱨᱩᱦᱱᱤ ᱨᱮᱜᱮ ᱛᱚᱞᱟ ᱠᱚᱫᱚᱞᱮ ᱚᱱᱟ ᱵᱟᱹᱭᱦᱟᱹᱲ ᱛᱚᱞᱟ ᱠᱚᱫᱚᱞᱮ ᱜᱤᱲᱤ ᱥᱟᱹ ᱥᱟᱹᱛ ᱜᱮᱭᱟ ᱟᱫᱚ ᱱᱤᱭᱟᱹ ᱫᱷᱟᱣ ᱜᱮ ᱮᱱᱞᱮ ᱛᱟᱭᱱᱚᱢᱚᱜ ᱠᱟᱱᱟ ᱢᱮᱱᱠᱷᱟᱱ᱾
ᱟᱞ ᱯᱨᱚᱛᱮᱠ ᱵᱚᱪᱷᱚᱨ ᱜᱮ ᱨᱳᱦᱚᱱᱤ ᱨᱮ ᱜᱮᱞᱮ ᱜᱤᱲᱤᱭᱟ ᱜᱤᱲᱤ ᱫᱚ ᱟᱫᱚ ᱚᱱᱮ ᱚᱱᱠᱟ ᱫᱤᱱ ᱫᱤᱱ ᱛᱮ ᱫᱟᱜ ᱡᱟᱹᱲᱤ ᱠᱚ ᱴᱷᱤᱠ ᱴᱷᱟᱠ ᱚᱠᱛᱚ ᱨᱮ ᱵᱟᱝ ᱦᱩᱭᱩᱜ ᱚᱱᱟᱛᱮ ᱟᱞᱮ ᱦᱚᱸᱞᱮ ᱞᱟᱦᱟ ᱛᱟᱭᱱᱚᱢᱚᱜ ᱠᱟᱱᱟ᱾
ᱟᱪᱪᱷᱟ ᱟᱪᱪᱷᱟ᱾
ᱚᱱᱟ ᱥᱚ ᱛᱟᱞᱟ ᱟ ᱨᱩᱦᱱᱤ ᱫᱚᱥᱟᱨ ᱛᱮᱥᱟᱨ ᱠᱚᱛᱮ ᱜᱮ ᱮᱨ ᱟᱯᱷᱚᱨ ᱫᱚᱞᱮ ᱠᱚᱢᱯᱞᱤᱴᱮᱫ ᱛᱟᱦᱮᱜ-ᱟ᱾
ᱟᱪᱪᱷᱟ ᱟᱪᱪᱷᱟ ᱟᱸᱻ ᱵᱟᱡᱟᱨ ᱠᱚᱫᱚ ᱪᱮᱫ ᱞᱮᱠᱟ ᱟᱛᱳ ᱠᱷᱚᱱᱟᱜ ᱫᱚ ᱥᱩᱨᱩᱜ ᱜᱮᱭᱟ? ᱟᱯᱮ ᱥᱮ ᱠᱟᱹᱴᱤᱡ ᱥᱟᱺᱜᱤᱧ ᱠᱚᱛᱮᱜᱮ ᱪᱟᱞᱟᱣ ᱦᱩᱭᱩᱜ ᱛᱟᱯᱮᱭᱟ
ᱥᱟᱺᱜᱤᱧ ᱫᱚ ᱛᱮᱢᱚᱱ ᱮᱠᱴᱟ ᱵᱟᱝ ᱥᱟᱺᱜᱤᱧᱟ ᱯᱮᱭᱟ ᱰᱟᱦᱟᱨ ᱢᱮᱱᱟᱜ-ᱟ ᱟᱞᱮᱭᱟᱜ ᱵᱟᱡᱟᱨ ᱥᱟᱞᱟᱜ ᱫᱚ᱾ ᱵᱚᱞᱨᱟᱢᱯᱩᱨ ᱦᱟᱴ ᱱᱚᱰᱮ ᱠᱷᱚᱱ ᱠᱩᱲᱱᱤ ᱥᱮᱱᱛᱮ ᱢᱤᱫᱴᱟᱝ ᱰᱟᱦᱟᱨ ᱢᱮᱱᱟᱜ-ᱟ᱾ ᱛᱟᱨᱯᱚᱨᱮ ᱫᱚᱲᱫᱟ ᱥᱮᱱᱛᱮ ᱟᱨ ᱥᱚᱞᱰᱤ ᱥᱮᱱᱛᱮ ᱢᱟᱱᱮ ᱮᱜᱟᱨᱚ ᱠᱤᱞᱳᱢᱤᱴᱟᱨ ᱢᱤᱫ ᱥᱮᱱ ᱛᱮ ᱦᱩᱭᱩᱜᱼᱟ ᱢᱤᱫ ᱥᱮᱱᱛᱮ ᱫᱚᱥ ᱠᱤᱞᱳᱢᱤᱴᱟᱨ ᱢᱤᱫ ᱥᱮᱱᱛᱮ ᱪᱷᱚ ᱠᱤᱞᱳᱢᱤᱴᱟᱨ ᱛᱚ᱾ ᱱᱚᱣᱟ ᱵᱟᱡᱟᱨ ᱫᱚ ᱟᱞᱮᱭᱟᱜ ᱵᱚᱦᱩᱛ ᱯᱟᱵᱽ ᱜᱮᱭᱟ ᱥᱟᱱᱟᱢ ᱞᱮᱠᱟᱱᱟᱜ ᱡᱤᱱᱤᱥ᱾ ᱠᱤᱨᱤᱧ ᱟᱹᱠᱷᱨᱤᱧ ᱥᱟᱱᱟᱢ ᱞᱮᱠᱟᱱᱟᱜ ᱡᱤᱱᱤᱥ ᱠᱚ ᱧᱟᱢᱚᱜ-ᱟ ᱱᱚᱸᱰᱮ ᱫᱚ ᱪᱮᱫ ᱡᱤᱱᱤᱥ ᱦᱚᱸ ᱵᱟᱫ ᱵᱟᱝ᱾ ᱚᱱᱠᱟ ᱫᱚ ᱵᱟᱝ, ᱥᱟᱱᱟᱢ ᱜᱮ ᱵᱮᱯᱟᱨ ᱵᱟᱱᱤᱡᱽ ᱡᱟᱦᱟᱸ ᱛᱤᱱᱟᱹᱜ ᱢᱮᱱᱟᱜ ᱠᱚᱣᱟ ᱥᱩᱨ ᱥᱩᱯ ᱯᱚ ᱨᱮᱱ ᱥᱮ ᱮᱴᱟᱜ ᱥᱩᱨ ᱥᱩᱯᱩᱨ ᱚᱱᱟ ᱯᱚᱱᱚᱛ ᱠᱚ ᱨᱮᱱᱤᱡ ᱩᱱᱠᱩ ᱠᱚᱦᱚᱸ ᱟᱞᱮ ᱱᱚᱰᱮ ᱦᱤᱡᱩᱜ ᱟᱠᱚ ᱟᱨ ᱦᱮᱫ ᱠᱟᱛᱮᱫ ᱡᱤᱱᱤᱥ ᱯᱚᱛᱨᱚ ᱠᱚ ᱦᱟᱛᱟᱣᱟ ᱥᱮ ᱠᱚ ᱦᱟᱛᱟᱣ ᱠᱚᱣᱟ, ᱟᱨ ᱠᱩ ᱤᱫᱤ ᱠᱚᱣᱟ ᱦᱟᱱᱛᱮ ᱡᱷᱟᱲᱠᱷᱚᱱ ᱡᱟᱯᱟᱜ ᱨᱮ ᱢᱮᱱᱟᱜ ᱞᱮᱭᱟ ᱩᱲᱤᱥᱥᱟ ᱡᱟᱯᱟᱜ ᱨᱮ᱾ ᱚᱱᱛᱮ ᱨᱮᱱ ᱦᱚᱸᱠᱚ ᱦᱤᱡᱩᱜ ᱜᱮᱭᱟ᱾ ᱛᱟᱨᱯᱚᱨᱮ ᱯᱚᱥᱪᱤᱢ ᱵᱟᱝᱞᱟ ᱨᱮᱱ ᱢᱟᱠᱚ ᱦᱤᱡᱩᱜ ᱜᱮᱭᱟ᱾ ᱚᱱᱠᱟ ᱴᱨᱮᱹᱱ ᱡᱳᱜᱟᱡᱳᱜᱽ ᱢᱮᱱᱟᱜ ᱛᱟᱞᱮᱭᱟ ᱜᱟᱹᱰᱤ ᱡᱳᱜᱟᱡᱳᱜᱽ ᱠᱚ ᱢᱮᱱᱟᱜ ᱛᱟᱞᱮᱭᱟ ᱟᱨ ᱞᱟᱹᱴᱩ ᱦᱟᱴ ᱥᱮ ᱵᱟᱡᱟᱨ ᱠᱟᱱ ᱛᱟᱞᱮᱭᱟ᱾ ᱵᱟᱡᱟᱨ ᱫᱚ ᱡᱩᱫᱤᱭᱳ ᱞᱟᱹᱴᱩ ᱵᱟᱝ ᱠᱟᱱᱟ ᱛᱚ ᱦᱟᱴ ᱫᱚ ᱢᱚᱝᱜᱚᱞ ᱵᱟᱨ ᱦᱤᱞᱟᱹᱜ ᱦᱩᱭᱩᱜ-ᱟ ᱚᱱᱟ ᱫᱚ ᱢᱟᱨᱟᱝ ᱜᱮᱛᱟᱞᱮᱭᱟ ᱚᱱᱟ ᱫᱚ ᱞᱟᱹᱴᱩ ᱜᱮᱭᱟ ᱚᱱᱟ ᱨᱮᱫᱚ ᱢᱟᱱᱮ ᱱᱚᱝᱠᱟ ᱦᱚᱲ ᱠᱚ ᱡᱟᱣᱨᱟᱜ-ᱟ᱾ ᱟᱵᱚᱣᱟᱜ ᱵᱚᱨᱚ ᱯᱟᱛᱟ ᱥᱤᱞᱫᱟᱹ ᱯᱟᱛᱟ ᱡᱟᱦᱟᱸ ᱞᱮᱠᱟ ᱢᱮᱱᱟᱜ-ᱟ ᱱᱚᱝᱠᱟ ᱦᱚᱲ ᱠᱚ ᱡᱟᱣᱨᱟᱜ-ᱟ ᱚᱸᱰᱮ ᱫᱚ ᱪᱮᱫ ᱦᱚᱸ ᱵᱟᱢ ᱧᱟᱢᱟ᱾ ᱱᱚᱝᱠᱟᱱᱚᱜ ᱫᱚ ᱠᱟᱛᱷᱟ ᱫᱚ ᱵᱟᱝ ᱠᱟᱱᱟ ᱥᱟᱱᱟᱢᱟᱜ ᱧᱟᱢᱚᱜ᱾ ᱵᱤᱥᱮᱥ ᱠᱚᱨᱮ ᱢᱮᱱᱟᱜ ᱛᱟᱞᱮᱭᱟ ᱥᱮ ᱚᱱᱟᱛᱮ ᱦᱚᱲ ᱥᱚᱝᱠᱷᱭᱟ ᱠᱚᱦᱚᱸ ᱱᱚᱰᱮ ᱫᱚ ᱵᱮᱥᱤ ᱠᱚ ᱦᱤᱡᱩᱜ ᱜᱮ ᱛᱟᱞᱮᱭᱟ᱾
ᱟᱞᱮ ᱫᱤᱥᱚᱢ ᱢᱟ ᱵᱟᱡᱟᱨ ᱠᱚᱫᱚ ᱥᱩᱨ ᱥᱩᱯᱩᱨ ᱫᱚ ᱵᱟᱹᱱᱩᱜ ᱟᱠᱟᱫᱟ ᱢᱟᱱᱮ ᱪᱟᱞᱟᱣ ᱧᱚᱜ ᱦᱩᱭᱩᱜ ᱜᱮ ᱛᱟᱞᱮᱭᱟ ᱮᱸ ᱟᱴ ᱫᱚᱥ ᱠᱤᱞᱳᱢᱤᱴᱟᱨ ᱜᱟᱱ ᱪᱟᱞᱟᱣ ᱦᱩᱭᱩᱜ ᱛᱟᱞᱮᱭᱟ ᱚᱱᱮ ᱟᱹᱛᱩ ᱫᱤᱥᱚᱢ ᱠᱚᱨᱮᱫ ᱦᱚᱸ ᱮᱢᱱᱤ ᱡᱟᱦᱟᱸ ᱚᱱᱟᱻ ᱥᱩᱱᱩᱢ ᱵᱩᱞᱩᱝ ᱡᱟᱦᱟᱸ ᱫᱚ ᱥᱚᱫᱟ ᱫᱚᱠᱟᱱ ᱠᱚᱦᱚᱸ ᱚᱱᱠᱟ ᱫᱚ ᱥᱟᱱᱛᱟᱲ ᱟᱹᱛᱩ ᱨᱮ ᱵᱟᱹᱱᱩᱜ ᱟᱠᱟᱫ᱾ ᱫᱚᱢᱮ ᱜᱮᱞᱮ ᱚᱱᱟ ᱠᱚᱛᱮ ᱫᱚᱞᱮ ᱟᱱᱟᱴ ᱧᱚᱜ ᱜᱤ᱾
ᱟᱞᱮ ᱫᱚ ᱵᱟᱡᱟᱨ ᱦᱚᱸ ᱢᱚᱬᱮ ᱛᱩᱨᱚ ᱠᱤᱞᱳᱢᱤᱴᱟᱨ ᱢᱩᱫᱽ ᱨᱮ ᱢᱮᱱᱟᱜᱼᱟ᱾ ᱛᱟᱨᱯᱚᱨ ᱱᱚᱝᱠᱟ ᱫᱚᱠᱟᱱ ᱫᱟᱹᱱᱤ ᱠᱚᱦᱚᱸ ᱦᱚᱲᱟᱜ ᱦᱚᱸ ᱢᱮᱱᱟᱜᱼᱟ, ᱪᱷᱟᱛᱤᱠ ᱠᱚᱣᱟᱜ ᱦᱚᱸ ᱢᱮᱱᱟᱜᱼᱟ, ᱡᱚᱛᱚ ᱣᱟᱜ ᱜᱮ ᱢᱮᱱᱟᱜᱼᱟ ᱛᱮᱢᱚᱱ ᱮᱠᱴᱟ ᱫᱚ ᱤᱭᱟᱹ ᱫᱚ ᱵᱟᱝ ᱡᱮ ᱫᱚᱢᱮ ᱥᱟᱺᱜᱤᱧ ᱪᱟᱞᱟᱜ ᱦᱩᱭᱩᱜᱼᱟ ᱥᱮ ᱠᱚᱥᱴᱚ ᱚᱱᱠᱟ ᱫᱚ ᱵᱟᱝ᱾
ᱦᱳᱭ, ᱚᱱᱟ ᱪᱟᱥᱼᱵᱟᱥ ᱥᱮ ᱫᱤᱠ ᱫᱤᱭᱮ ᱛᱮᱦᱚᱸ ᱫᱚᱢᱮ ᱜᱮᱞᱮ ᱟᱱᱟᱴ ᱜᱮᱭᱟ ᱚᱸᱼᱚᱭ ᱡᱟᱦᱟᱸ ᱫᱚ ᱵᱚᱨᱥᱟ ᱨᱮ ᱦᱮᱸ ᱚᱱᱟ ᱥᱮᱨᱢᱟ ᱫᱟᱜ ᱠᱚᱛᱮ ᱡᱟᱦᱟᱸ ᱜᱮ ᱫᱟᱜᱚᱜᱼᱟ ᱵᱟᱹᱭᱦᱟᱹᱲ ᱠᱚ ᱵᱟᱲᱜᱮ ᱛᱚ ᱩᱱ ᱜᱮᱞᱮ ᱨᱚᱦᱚᱭᱟ, ᱫᱷᱚᱨᱚᱱ ᱨᱮᱫᱚ ᱟᱫᱚ ᱢᱟᱴ ᱠᱚᱨᱮᱛ ᱛᱮ ᱟᱫᱚ
ᱚᱱᱮ ᱚᱱᱠᱟ ᱜᱮ᱾
ᱦᱳᱭ ᱚᱱᱟ ᱫᱟᱜ ᱠᱚ ᱢᱤᱱᱤ ᱠᱚ ᱚᱱᱠᱟ ᱵᱟᱹᱱᱩᱜ
ᱫᱤᱥᱚᱢ᱾
ᱦᱮᱸ ᱟᱞᱮ ᱫᱚ ᱮᱸ ᱱᱚᱣᱟ ᱤᱭᱟᱹ ᱜᱮ ᱵᱟᱝᱜᱟᱞ ᱜᱮ᱾
ᱦᱮᱸᱻ ᱪᱷᱟᱰᱟ ᱫᱚ ᱢᱤᱫ ᱜᱮᱭᱟ ᱥᱤᱪᱩᱭᱮᱥᱚᱱ᱾
ᱦᱳᱭ ᱦᱳᱭ ᱦᱳᱭ᱾ ᱟᱞᱮ ᱫᱚ ᱵᱚᱞᱛᱮ ᱦᱚᱸᱜᱼᱚ ᱱᱚᱣᱟ ᱡᱷᱟᱲᱜᱨᱟᱢ ᱢᱮᱫᱽᱱᱤ ᱯᱩᱨ ᱦᱚᱸᱜᱼᱚ ᱱᱚᱣᱟ ᱤᱭᱟᱹ ᱦᱮᱨᱤᱭᱟ ᱞᱮ ᱧᱩ ᱠᱟᱜ
ᱦᱮᱸᱦᱮᱸ ᱮᱸᱻ
ᱟᱫᱚ ᱱᱚᱱᱛᱮ ᱫᱚ ᱪᱟᱥ ᱵᱟᱥ ᱠᱚ ᱵᱟᱹᱱᱩᱜ ᱛᱮ ᱴᱷᱤᱠ ᱴᱷᱟᱠ ᱩᱱᱠᱩ ᱚᱸᱻ ᱰᱟᱝᱨᱤ ᱢᱮᱨᱚᱢ ᱠᱚᱻ᱾ ᱩᱱᱠᱩ ᱠᱚᱜᱮ ᱪᱟᱥ ᱠᱚ ᱡᱟᱹᱥᱛᱤ ᱜᱮᱭᱟ, ᱩᱱᱠᱩ ᱠᱚᱜᱮ ᱧᱮᱞ ᱵᱟᱲᱟ ᱦᱩᱭᱩᱜ ᱜᱮᱭᱟ ᱾
ᱚᱸ ᱦᱮᱸ ᱚᱱᱟ ᱫᱚ ᱟᱞᱮ ᱥᱮᱱ ᱦᱚᱸ ᱛᱚ ᱩᱱᱠᱩ ᱫᱚ ᱢᱮᱱᱟᱜ ᱠᱚ ᱜᱮᱭᱟ ᱡᱚᱛᱚ ᱚᱲᱟᱜ ᱨᱮᱜᱮ᱾ ᱢᱚᱬᱮ ᱛᱩᱨᱩᱭ ᱟᱸᱲᱟᱲ ᱠᱟᱛᱮᱫ ᱰᱟᱝᱨᱤ ᱢᱮᱨᱚᱢᱼᱵᱷᱮᱲᱤ, ᱡᱟᱭᱼᱰᱟᱝᱨᱤ ᱢᱮᱱᱟᱜ ᱫᱚ ᱢᱮᱱᱟᱜ ᱠᱚᱜᱮᱭᱟ᱾ ᱛᱚ ᱚᱱᱠᱟ ᱞᱮᱠᱟ ᱢᱚᱬᱮ ᱛᱩᱨᱩᱭ ᱥᱮᱨᱢᱟ ᱢᱟᱲᱟᱝ ᱚᱱᱠᱟ ᱞᱮᱠᱟ ᱥᱮᱨᱢᱟ ᱫᱟ ᱫᱟᱜ ᱡᱟᱹᱲᱤ ᱚᱠᱛᱚ ᱚᱠᱛᱚᱨᱮ ᱦᱩᱭᱩᱜ ᱠᱟᱱ ᱛᱟᱦᱮᱸᱫ ᱚᱱᱟᱛᱮ ᱢᱚᱡᱽ ᱛᱮ ᱟᱱᱟᱡᱽ ᱠᱚ ᱛᱚᱨᱟᱣᱮᱫ ᱛᱟᱦᱮᱸᱫ ᱢᱮᱱᱠᱷᱟᱱ ᱱᱤᱛ ᱫᱚ ᱚᱱᱠᱟ ᱞᱮᱠᱟ ᱚᱠᱛᱚ ᱨᱮ ᱵᱟᱝ ᱦᱩᱭᱩᱜ ᱠᱟᱱ ᱛᱟᱭᱟ ᱮᱨ ᱯᱷᱚᱨ ᱠᱚᱦᱚᱸ ᱫᱷᱚᱨᱚᱱ ᱨᱮᱦᱚᱸ ᱠᱳᱱᱳ ᱥᱚᱵᱽᱡᱤ ᱛᱚᱵᱡᱤ ᱚᱱᱠᱟ ᱞᱮᱠᱟ ᱵᱟᱝ ᱦᱩᱭᱩᱜ ᱠᱟᱱᱟ, ᱚᱱᱟᱛᱮ ᱱᱤᱛ ᱫᱚᱻ ᱦᱳᱭ ᱱᱟᱞᱦᱟ ᱛᱩᱢᱟᱹᱞ ᱜᱮ ᱡᱟᱹᱥᱛᱤ ᱠᱚ ᱪᱟᱞᱟᱜ ᱠᱟᱱᱟ᱾ᱟᱹᱛᱳ ᱴᱚᱴᱷᱟ ᱨᱮᱱ ᱦᱚᱲ ᱠᱚ᱾ ᱚᱱᱠᱟ ᱟᱭ ᱩᱯᱟᱭ ᱵᱟᱝ ᱮᱠᱷᱚᱱ ᱜᱷᱟᱨᱚᱧᱡᱽ ᱥᱮ ᱪᱟᱞᱟᱜ ᱦᱩᱭᱩᱜᱼᱟ ᱥᱮ ᱠᱟᱹᱣᱰᱤ ᱟᱨᱡᱟᱣ ᱱᱟᱜ ᱠᱳᱱᱳ ᱯᱟᱱᱛᱷᱟ ᱵᱟᱝᱠᱚ ᱧᱟᱢ ᱫᱟ᱾ ᱚᱱᱟᱛᱮ ᱥᱩᱨ ᱥᱩᱯᱩᱨ ᱨᱮ ᱚᱱᱠᱟ ᱞᱮᱠᱟ ᱥᱟᱦᱟᱨ ᱵᱟᱡᱟᱨ ᱠᱚ ᱢᱮᱱᱟᱜᱼᱟ᱾ ᱟᱫᱚ ᱚᱱᱟ ᱠᱚᱨᱮ ᱜᱮ ᱱᱟᱞᱦᱟ ᱛᱩᱢᱟᱹᱞ ᱠᱟᱛᱮᱜ ᱡᱟᱦᱟᱸ ᱞᱮᱠᱟ ᱠᱟᱹᱣᱰᱤ ᱟᱨᱡᱟᱣ ᱠᱟᱛᱮᱜ ᱠᱚ ᱟᱹᱜᱩᱭᱫᱟ᱾ ᱟ ᱱᱚᱝᱠᱟ ᱱᱚᱣᱟ ᱦᱩᱲᱩ ᱨᱚᱦᱚᱭ ᱥᱚᱢᱚᱭ ᱚᱱᱟ ᱚᱻ ᱠᱟᱹᱢᱤ ᱠᱟᱹᱥᱱᱮ ᱨᱮᱠᱚ ᱞᱟᱜᱟᱣ ᱫᱟ᱾
ᱟᱪᱷᱟ ᱟᱪᱷᱟ
ᱛᱟᱨᱯᱚᱨᱮ ᱟᱞᱮ ᱩᱸᱢ ᱫᱤᱥᱚᱢ ᱫᱚ ᱱᱚᱛᱮ ᱫᱚ ᱱᱚᱝᱠᱟ ᱡᱚᱝᱜᱚᱞ ᱢᱚᱦᱚᱞ ᱥᱮᱱ᱾ ᱮᱴᱟᱜ ᱫᱤᱥᱚᱢ ᱫᱚ ᱡᱮᱢᱚᱱ ᱦᱟᱸᱱᱟ ᱱᱚᱛᱮ ᱫᱚ ᱫᱚᱠᱠᱷᱤᱱ ᱵᱚᱝᱜᱚ ᱦᱟᱱᱟ ᱩᱛᱛᱚᱨ ᱵᱚᱝᱜᱚ ᱥᱮᱱ ᱫᱚ ᱮᱵᱮᱞᱼᱮᱵᱮᱞ ᱫᱟᱜ ᱢᱮᱱᱟᱜᱼᱟ, ᱢᱟᱱᱮ ᱫᱚᱥ ᱵᱟᱨᱚ ᱯᱷᱚᱴ ᱨᱮᱜᱮ ᱫᱟᱜ ᱧᱟᱢᱚᱜᱼᱟ ᱚᱱᱠᱟ ᱫᱟᱜ ᱧᱟᱢ ᱞᱮᱱ ᱠᱷᱚᱱ ᱢᱟ ᱱᱚᱛᱮ ᱦᱚᱸ ᱥᱟᱱᱟᱢᱟᱜ ᱜᱮ ᱦᱩᱭ ᱠᱚᱜ ᱠᱮᱭᱟ ᱥᱮᱞᱚ ᱛᱮᱞᱚ ᱚᱱᱠᱟ ᱞᱟᱹᱴᱩ ᱞᱟᱹᱴᱩ ᱥᱟᱵᱢᱟᱨᱥᱟᱞ ᱠᱚ ᱡᱩᱫᱤ ᱛᱟᱦᱮᱸ ᱠᱚᱜᱼᱟ ᱠᱷᱮᱛ ᱥᱮᱱ ᱨᱮ ᱛᱟᱦᱞᱮ ᱱᱚᱛᱮ ᱦᱟᱛ ᱵᱟᱫ ᱠᱚ ᱠᱚᱨᱟᱣ ᱫᱟᱲᱮᱭᱟᱜᱼᱟ ᱥᱮᱨᱢᱟ ᱫᱟᱜ ᱵᱷᱚᱨᱥᱟ ᱢᱤᱫ ᱫᱷᱟᱣ ᱡᱩᱫᱤ ᱢᱚᱸᱡᱽ ᱛᱮ ᱚᱱᱠᱟ ᱚᱠᱛᱚ ᱡᱟᱹᱱᱤᱡ ᱥᱮᱨᱢᱟ ᱫᱟᱜ ᱡᱟᱹᱲᱤ ᱦᱩᱭᱩᱜᱼᱟ ᱛᱚᱵᱮ ᱦᱩᱲᱩ ᱦᱩᱭᱩᱜᱼᱟ ᱟᱨ ᱵᱟᱝᱠᱷᱟᱱ ᱫᱚ ᱚᱱᱮ ᱟᱠᱟᱞ ᱠᱮᱫ ᱠᱷᱟᱱᱮ ᱩᱸᱱ ᱢᱟ ᱱᱮᱻ ᱱᱟᱞᱦᱟ ᱛᱩᱢᱟᱹᱞ ᱪᱷᱟᱲᱟ ᱠᱟᱢᱤ ᱵᱟᱝ
ᱦᱳᱭ ᱦᱳᱭ ᱦᱳᱭ ᱟᱪᱪᱷᱟ ᱞᱟᱹᱭᱮᱜ ᱟᱞᱤᱧ ᱢᱟ ᱛᱟᱦᱚᱞᱮ ᱦᱤᱛᱚᱜ ᱫᱚ ᱟᱫᱚ ᱱᱤᱱᱟᱹᱜ ᱜᱮ᱾ ᱦᱮᱸ ᱜᱟᱞᱢᱟᱨᱟᱣ ᱦᱩᱭᱩᱜᱼᱟ ᱫᱤᱠᱷᱤ ᱥᱚᱢᱚᱭ ᱡᱩᱫᱤ ᱧᱟᱢᱚᱜ ᱠᱷᱟᱱ ᱟᱨᱚ ᱨᱚᱯᱚᱲ ᱦᱩᱭᱩᱜᱼᱟ ᱦᱳᱭ
ᱦᱮᱸ ᱠᱚᱞ ᱫᱚᱞᱚ ᱫᱚᱦᱲᱟ ᱨᱩᱣᱟᱹᱲ ᱢᱮᱥᱮ ᱢᱚᱬᱮ ᱫᱷᱟᱣ ᱢᱟ ᱚᱠᱛᱚ ᱢᱮᱱᱟᱜ ᱜᱮᱭᱟ
ᱟᱪᱪᱷᱟ ᱟᱪᱪᱷᱟ ᱦᱳᱭ
ᱴᱷᱤᱠ ᱜᱮᱭᱟ ᱢᱟ